ᱦᱮᱸ ᱦᱮᱞᱳ
ᱦᱮᱸ ᱥᱮᱛᱟᱜ ᱡᱚᱦᱟᱨ
ᱦᱮᱸ ᱥᱟᱹᱜᱩᱱ ᱥᱮᱛᱟᱜ᱾
ᱦᱳᱭ ᱡᱮ ᱨᱚᱲ ᱢᱚᱸᱡᱽ ᱛᱮᱵᱮᱱ ᱟᱸᱡᱚᱢ ᱧᱟᱢ ᱮᱫᱟ?
ᱦᱮᱸ ᱨᱚᱲ ᱟᱸᱡᱚᱢᱚᱜ ᱠᱟᱱᱟ ᱢᱚᱡᱽ
ᱪᱮᱫ ᱵᱤᱱ ᱪᱤᱠᱟᱹᱭ ᱫᱟ ᱛᱟᱦᱚᱞᱮ?
ᱪᱤᱠᱟᱹ ᱜᱮ ᱵᱟᱝ ᱱᱟᱥᱛᱟ ᱵᱟᱲᱟ ᱠᱚ ᱦᱩᱭ ᱠᱟᱱᱟ ᱟᱫᱚ ᱱᱚᱜᱼᱚᱭ ᱱᱤᱡᱮᱨᱟᱜ ᱠᱟᱹᱢᱤ ᱠᱚ ᱱᱟᱥᱮ ᱧᱮᱞ ᱵᱟᱲᱟ ᱦᱩᱭᱩᱜ ᱠᱟᱱᱟ ᱚᱲᱟᱜ ᱠᱚᱨᱮ ᱜᱮ᱾
ᱟᱨ ᱱᱟᱯᱟᱭ ᱵᱟᱲᱟ ᱜᱮ
ᱦᱳᱭ ᱱᱤᱭᱟᱹ ᱫᱷᱵᱤᱡ ᱢᱟᱱᱟ
ᱟᱪᱪᱷᱟ ᱚᱲᱟᱜ ᱨᱮ ᱥᱟᱱᱟᱢ ᱠᱚᱜᱮ ᱱᱟᱯᱟᱭ ᱜᱮᱛᱚ?
ᱦᱳᱭ ᱥᱟᱱᱟᱢ ᱜᱮ ᱱᱟᱯᱟᱭ ᱜᱮ ᱢᱮᱱᱟᱜ ᱞᱮᱭᱟ ᱱᱤᱛ ᱫᱷᱟᱹᱵᱤᱡ ᱫᱚ ᱟᱨ ᱟᱯᱮ ᱜᱮ ᱪᱮᱫ ᱞᱮᱠᱟ?
ᱟᱞᱮ ᱦᱚᱸ ᱥᱟᱱᱟᱢ ᱠᱚᱜᱮ ᱱᱟᱯᱟᱭ ᱜᱮ ᱢᱮᱱᱟᱜ ᱟᱠᱟᱫ ᱞᱮᱭᱟ
ᱮᱸ
ᱟᱨ ᱛᱟᱦᱚᱞᱮ ᱟᱯᱮ ᱥᱮᱫ ᱫᱚ ᱡᱟᱹᱯᱩᱫ ᱫᱟᱭ ᱥᱮ ᱵᱟᱝ?
ᱡᱟᱹᱯᱩᱫ ᱜᱮ ᱞᱮᱠᱷᱟ ᱥᱩᱢᱩᱝ ᱨᱮᱢᱟ ᱟᱞᱮ ᱱᱚᱛᱮ ᱢᱟ ᱡᱟᱹᱯᱩᱫ ᱠᱮᱫᱟᱭ ᱯᱩᱱ ᱢᱚᱬᱮ ᱢᱟᱦᱟ ᱠᱷᱚᱱᱟᱜ ᱡᱟᱹᱯᱩᱫ ᱠᱮᱫᱟᱭ ᱠᱤᱱᱛᱩ ᱚᱱᱠᱟ ᱠᱟᱹᱢᱤ ᱨᱮᱫᱚ ᱵᱟᱝ ᱞᱟᱜᱟᱜ ᱠᱟᱱᱟ ᱠᱤᱱᱛᱩ ᱞᱮᱠᱷᱟ ᱥᱩᱢᱩᱝ ᱜᱮ ᱦᱮ
ᱟᱪᱷᱟ ᱟᱪᱷᱟ ᱟᱞᱮ ᱥᱮᱫ ᱢᱟ ᱡᱟᱹᱯᱩᱫ ᱫᱚ ᱡᱟᱹᱯᱩᱫ ᱜᱮᱭᱟᱭ ᱱᱚᱜᱼᱚᱭ ᱦᱚᱞᱟ ᱢᱟᱦᱫᱮᱨ ᱠᱷᱚᱱᱟᱜ ᱛᱮᱦᱤᱧ ᱦᱚᱸ ᱡᱟᱹᱯᱩᱫ ᱨᱟᱹᱯᱩᱫᱮ ᱜᱮᱭᱟᱭ ᱡᱚᱨᱚᱭᱮᱫ ᱜᱮᱭᱟᱭ ᱫᱟᱜ ᱟᱫᱚ ᱚᱱᱠᱟ ᱫᱚ ᱵᱟᱝ ᱦᱩᱭᱩᱜ ᱠᱟᱱᱟ ᱡᱟᱦᱟᱸ ᱫᱚ ᱪᱟᱥ ᱞᱮᱠᱟ ᱫᱟᱜ ᱫᱚ ᱵᱟᱝ ᱦᱩᱭᱩᱜ ᱠᱟᱱᱟ᱾
ᱦᱮᱸ ᱚᱱᱠᱟᱜᱮ ᱢᱟᱱᱮ ᱱᱟᱥᱮ ᱱᱟᱥᱮ ᱜᱮ ᱫᱟᱜ ᱡᱟᱹᱲᱤᱭᱫᱟᱭ ᱥᱮ ᱚᱱᱠᱟ ᱠᱟᱹᱢᱤ ᱨᱮᱢᱟ ᱵᱟᱝ ᱞᱟᱜᱟᱜ ᱠᱟᱱᱟ᱾
ᱦᱩᱸ ᱦᱩᱸ ᱟᱫᱚ ᱦᱟᱸᱜ ᱫᱟᱜ ᱜᱮᱭᱟ ᱱᱤᱭᱟᱹ ᱵᱟᱨ ᱫᱚ ᱠᱟᱹᱴᱤᱡ ᱦᱳᱭᱛᱳ ᱞᱮᱴᱚᱜ ᱠᱟᱱᱟ ᱠᱟᱹᱴᱤᱡ
ᱦᱳᱭ ᱦᱳᱭ ᱚᱱᱟ ᱟᱥᱟ ᱛᱮᱜᱮ ᱟᱞᱮ ᱦᱚᱞᱮ ᱠᱚᱭᱚᱜ ᱠᱟᱫᱟ ᱟᱞᱮ ᱱᱚᱛᱮ ᱫᱚ ᱚᱱᱠᱟ ᱞᱮᱠᱟ ᱢᱟᱱᱮ ᱢᱤᱱᱤ ᱠᱚ ᱥᱟᱯᱢᱟᱥᱟᱞ ᱠᱚ ᱵᱟᱹᱱᱩᱜ ᱟᱥᱮ ᱟᱫᱚᱞᱮ ᱠᱚᱭᱚᱜ ᱠᱟᱱᱟ ᱛᱤᱥ ᱫᱟᱜ ᱡᱟᱹᱲᱤ ᱟᱵᱚᱱᱟ ᱡᱟᱹᱥᱛᱤ ᱧᱚᱜ ᱨᱚᱦᱚᱭ ᱵᱚᱱ ᱮᱛᱚᱦᱚᱵ ᱫᱟᱲᱮᱭᱟᱜ-ᱟ᱾
ᱥᱮᱨᱢᱟ ᱡᱟᱹᱲᱤ ᱵᱷᱚᱨᱥᱟ ᱜᱮ ᱵᱟᱝ
ᱦᱳᱭ ᱦᱳᱭ᱾
ᱟᱞᱮ ᱦᱚᱸ ᱚᱱᱠᱟ ᱜᱮ ᱥᱮᱨᱢᱟ ᱡᱟᱹᱲᱤ ᱵᱷᱚᱨᱥᱟ ᱜᱮᱭᱟ ᱟᱞᱮ ᱥᱮ ᱦᱚᱸ ᱚᱱᱟ ᱢᱤᱱᱤ ᱥᱚᱞᱳ ᱠᱚᱫᱚ ᱵᱟᱹᱱᱩᱜ ᱟᱠᱟᱜ-ᱟ᱾ ᱥᱮᱨᱢᱟ ᱡᱟᱹᱲᱤ ᱵᱷᱚᱨᱥᱟ ᱛᱮᱜᱮ ᱡᱟ ᱦᱩᱭᱱᱟ᱾
ᱦᱳᱭ ᱦᱳᱭ
ᱛᱟᱦᱚᱞᱮ ᱟᱯᱮ ᱥᱮᱱᱟᱜ ᱫᱤᱥᱚᱢ ᱫᱚ ᱚᱠᱟᱞᱮᱠᱟ ᱵᱤᱨ, ᱵᱤᱨ ᱫᱤᱥᱚᱢ ᱥᱮ ᱚᱱᱠᱟ ᱵᱤᱞᱟᱹᱛ ᱫᱤᱥᱚᱢ
ᱟᱞᱮ ᱫᱚ ᱵᱤᱨ ᱫᱤᱥᱚᱢ ᱦᱚᱸ ᱵᱟᱝᱞᱮ ᱯᱟᱲᱟᱜ ᱠᱟᱱᱟ ᱟᱨ ᱱᱚᱝᱠᱟ ᱵᱩᱨᱩ ᱫᱤᱥᱚᱢ ᱦᱚᱸ ᱥᱚᱢᱚᱛ ᱜᱮ ᱢᱟᱱᱮ ᱴᱷᱤᱠ ᱚᱠᱟᱴᱮᱡ ᱜᱮ ᱵᱟᱞᱮ ᱯᱟᱲᱟᱜ ᱠᱟᱱᱟ᱾
ᱟᱪᱪᱷᱟ ᱵᱤᱨ ᱠᱚᱫᱚ ᱢᱮᱱᱟᱜ ᱟᱥᱮ ᱵᱟᱝ ᱛᱟᱦᱚᱞᱮ
ᱵᱟᱝ ᱵᱟᱝ ᱚᱱᱠᱟ ᱞᱮᱠᱟ ᱥᱩᱨ ᱥᱩᱯᱩᱨ ᱠᱚᱨᱮ ᱢᱟ ᱵᱟᱹᱱᱩᱜ ᱜᱮ ᱢᱟᱱᱮ ᱵᱤᱨ ᱚᱱᱟ ᱡᱮ ᱚᱱᱮ ᱯᱚᱨᱚᱵ ᱯᱚᱨᱤ ᱯᱤᱴᱷᱟᱹᱦᱳᱭᱳᱜ-ᱟ ᱥᱮ ᱥᱟᱨᱡᱚᱢ ᱥᱟᱠᱟᱢ ᱞᱟᱹᱠᱛᱤ ᱠᱟᱱᱟ᱾ ᱚᱱᱟ ᱞᱟᱹᱜᱤᱫ ᱜᱮ ᱦᱟᱱᱮ ᱛᱤᱱ ᱪᱟᱨ ᱠᱤᱞᱳᱢᱤᱴᱟᱨ ᱥᱟᱹᱜᱤᱧ ᱪᱟᱞᱟᱜ ᱞᱟᱜᱟᱣ ᱞᱮᱭᱟ᱾
ᱟᱪᱪᱷᱟ
ᱦᱳᱭ ᱟᱨ ᱟᱯᱮ ᱫᱚ ᱛᱟᱦᱚᱞᱮ
ᱟᱞᱮ ᱫᱚ ᱵᱤᱨ ᱫᱤᱥᱚᱢ ᱜᱮ ᱟᱞᱮ ᱫᱚ ᱥᱩᱨ ᱨᱮᱜᱮ ᱵᱤᱨ ᱢᱮᱱᱟᱜ-ᱟ ᱵᱤᱨ ᱠᱷᱚᱱᱟᱜ ᱜᱮ ᱥᱟᱠᱟᱢ ᱠᱚᱫᱚ ᱟᱲᱟᱜ ᱥᱟᱠᱟᱢ ᱠᱚ ᱟᱹᱰᱤ ᱩᱛᱟᱹᱨ ᱜᱮ ᱧᱟᱢᱚᱜ-ᱟ ᱵᱤᱨ ᱠᱷᱚᱱᱟᱜ᱾ ᱟᱨ ᱱᱚᱜ-ᱚᱭ ᱱᱚᱣᱟ ᱥᱤᱡᱤᱱ ᱫᱚ ᱦᱟᱸᱜ ᱯᱩᱴᱠᱟᱹ ᱩᱫ ᱠᱚ ᱧᱟᱢᱚᱜ ᱠᱟᱱᱟ ᱠᱚ᱾
ᱯᱩᱴᱠᱟᱹ ᱩᱫ ᱟᱫᱚ ᱩᱫ ᱠᱚ ᱡᱟᱱᱟᱢ ᱮᱛᱚᱦᱚᱵ ᱱᱟ᱾
ᱦᱮᱸ ᱮᱦᱚᱵ ᱠᱟᱱ ᱜᱮᱭᱟ᱾
ᱟᱪᱪᱷᱟ᱾
ᱦᱩᱸ
ᱦᱳᱭ ᱱᱮᱛᱟᱨ ᱫᱤᱱ ᱢᱟ ᱢᱮᱱ ᱛᱟᱦᱮᱱᱟᱠᱚ ᱵᱤᱨ ᱵᱤᱨ ᱫᱷᱟᱨᱮ ᱡᱟᱦᱟᱸᱭ ᱥᱩᱨ ᱥᱩᱯᱩᱨ ᱦᱚᱲ ᱢᱟ ᱫᱟᱹᱛᱟᱹᱱᱤ ᱫᱟ. ᱫᱟᱹᱛᱟᱹᱱᱤ ᱛᱮᱠᱚ ᱪᱟᱞᱟᱜ-ᱟ ᱵᱤᱨ ᱥᱮᱫ, ᱢᱤᱫ ᱩᱛᱩ ᱩᱵ ᱠᱚ ᱦᱟᱞᱟᱝ ᱟᱜᱩᱭᱟ ᱟᱨ ᱠᱚ ᱦᱤᱡᱩᱜ-ᱟ ᱚᱲᱟᱜ᱾
ᱚᱱᱠᱟ ᱜᱮ ᱟᱫᱚ ᱯᱟᱸᱡᱟ ᱦᱩᱭᱩᱜ-ᱟ ᱠᱟᱹᱴᱤᱡ᱾
ᱯᱟᱸᱡᱟᱢᱟ ᱞᱟᱹᱠᱛᱤᱜ ᱠᱟᱱ ᱜᱮᱭᱟ᱾
ᱦᱩᱸ ᱡᱮᱢᱚᱱ ᱯᱩᱴᱠᱟᱹ ᱠᱚᱦᱚᱸ ᱥᱟᱸᱜᱮ ᱜᱮᱠᱚ ᱧᱟᱢᱚᱜᱼᱟ᱾
ᱦᱳᱭ ᱦᱳᱭ ᱟᱫᱚ ᱯᱩᱴᱠᱟᱹ ᱠᱚᱦᱚᱸ ᱟᱫᱚ ᱥᱟᱱᱟᱢ ᱦᱚᱲᱟᱜ ᱢᱮᱫ ᱨᱮ ᱢᱟ ᱢᱮᱱᱟᱠᱚ ᱵᱟᱝ ᱠᱚ ᱫᱤᱥᱟᱹᱜᱼᱟ ᱡᱮᱢᱚᱱ ᱟᱞᱮ ᱱᱚ ᱱᱚᱛᱮᱱ ᱠᱚ ᱦᱚᱲ ᱡᱟᱹᱱᱤᱡ ᱞᱮᱵᱮᱫ ᱯᱟᱨᱚᱢ ᱤᱫᱤ ᱠᱚᱣᱟᱞᱮ᱾
ᱦᱮᱸ ᱦᱮᱸ ᱦᱮᱸ ᱡᱷᱚᱛᱚ ᱦᱚᱲ ᱫᱚ ᱵᱟᱠᱚ ᱫᱤᱥᱟᱹ ᱠᱚᱣᱟ ᱢᱟᱱᱮ ᱯᱩᱨᱟᱹᱴᱟ ᱫᱚ ᱵᱟᱠᱚ ᱧᱮᱞᱚᱜᱼᱟ ᱛᱚ ᱠᱟᱹᱴᱤᱡ ᱪᱩᱞᱩᱝ ᱚᱱᱠᱟ ᱦᱟᱥᱟᱛᱮ ᱩᱯᱲᱟᱹᱣ ᱠᱚᱜᱼᱟ ᱠᱟᱹᱴᱤᱡ ᱪᱩᱞᱩᱝ ᱟᱫᱚ ᱚᱱᱟᱜᱮ ᱪᱮᱫ ᱞᱮᱠᱷᱟᱱ ᱵᱩᱡ ᱡᱮ ᱟᱫᱚ ᱡᱟᱦᱟᱸᱭ ᱠᱚᱫᱚ ᱢᱟᱱᱮ ᱵᱟᱰᱟᱭᱟ ᱠᱚ ᱩᱱᱠᱩ ᱫᱚ ᱴᱷᱤᱠ ᱠᱚ ᱵᱩᱡ ᱫᱟᱲᱮᱭᱟᱜ ᱡᱮ ᱱᱚᱰᱮ ᱫᱚ ᱯᱩᱴ
ᱦᱳᱭ ᱦᱳᱭ
ᱦᱩᱸ
ᱟᱨ ᱡᱟᱦᱟᱸᱭ ᱵᱤᱨ ᱥᱩᱨ ᱥᱩᱯᱩᱨ ᱦᱚᱲ ᱫᱚᱠᱚ ᱪᱮᱫ ᱠᱮᱫ ᱜᱮ ᱟᱫᱚ ᱟᱞᱮ ᱦᱮᱸ ᱱᱚᱛᱮᱱ ᱠᱚ ᱡᱮᱢᱚᱱ ᱟᱭᱢᱟ ᱥᱟᱱᱟᱢ ᱦᱚᱲ ᱠᱚᱞᱮ ᱪᱮᱫ ᱠᱚ ᱠᱟᱜ ᱜᱮᱭᱟ ᱫᱤᱥᱟᱹᱜᱼᱟ ᱵᱟᱝᱠᱚ ᱫᱤᱥᱟᱹᱜᱼᱟ ᱵᱚᱞᱮ ᱢᱮᱱ ᱞᱮᱴᱚ ᱢᱟᱱᱮ ᱥᱤᱵᱤ ᱞᱟᱠᱚ ᱟᱸᱡᱚᱢ ᱦᱚᱭ ᱠᱟᱱᱟ ᱦᱚᱭ
ᱟᱨ ᱥᱚᱲᱮ ᱢᱟᱱᱮ ᱥᱚᱲᱮ ᱠᱚ ᱜᱮᱭᱟᱞᱮ ᱟᱞᱮ ᱱᱚᱛᱮ ᱫᱚ ᱛᱟᱯᱚᱨᱮ ᱟᱠᱷᱨᱤᱧ ᱦᱩᱸᱠᱩ ᱤᱫᱤ ᱠᱚᱣᱟ᱾
ᱦᱳᱭ ᱵᱟᱡᱟᱨ ᱠᱚᱨᱮ ᱦᱚᱸ ᱠᱚᱜ ᱫᱤᱥᱟᱹᱜ ᱵᱟᱲᱟᱜ ᱜᱤᱭᱟ ᱟᱞᱮ ᱱᱚᱛᱮ ᱦᱚᱸ ᱟᱫᱚ ᱡᱟᱦᱟᱸᱭ ᱟᱨ ᱠᱤ ᱥᱩ ᱵᱤᱨ ᱫᱷᱟᱨᱮ ᱠᱚᱨᱮ ᱚᱲᱟᱜ ᱛᱟᱠᱚ ᱩᱱᱠᱩ ᱠᱚ ᱟᱠᱷᱨᱤᱧ ᱠᱚᱣᱟ᱾
ᱪᱮᱫ ᱠᱟ ᱫᱟᱢ ᱠᱚ ᱞᱟᱹᱭ ᱜᱮᱭᱟ ᱟᱯᱮ ᱥᱮᱫ?
ᱟᱞᱮ ᱥᱮᱫ ᱢᱟ ᱡᱟᱹᱥᱛᱤ ᱫᱟᱢ ᱠᱚ ᱞᱟᱹᱭᱟ ᱚᱱᱠᱟ ᱞᱮᱠᱟ ᱢᱟᱼᱼ ᱢᱟᱱᱮ ᱵᱤᱨ ᱠᱚ ᱵᱟᱹᱱᱩᱜ ᱟᱱ ᱜᱮ ᱥᱮ ᱟᱞᱮ ᱱᱚᱛᱮ ᱫᱚ ᱤᱫᱤ ᱠᱚ ᱠᱷᱟᱱ ᱠᱚ ᱦᱟᱛᱟᱣ ᱠᱚ ᱜᱮ ᱜᱮᱭᱟ᱾ ᱟᱫᱚ ᱩᱱᱟᱹᱜ ᱥᱚᱴᱷᱤᱠ ᱦᱳᱭ, ᱦᱚᱭ ᱟᱨ ᱤᱧ ᱢᱟ ᱩᱱᱟᱹᱜ ᱥᱚᱼᱼ ᱴᱷᱤᱠ ᱜᱟᱢ ᱫᱚ ᱵᱟᱹᱧ ᱵᱟᱲᱟᱭᱟ᱾
ᱦᱮᱸ ᱦᱮᱸ᱾
ᱪᱮᱫ ᱠᱤ ᱡᱟᱱᱮ ᱟᱫᱚ ᱵᱟᱡᱟᱨ ᱠᱚᱨᱮ ᱚᱱᱠᱟ ᱧᱮᱞ ᱵᱟᱲᱟ ᱦᱩᱭ ᱠᱟᱱᱟ ᱡᱮ ᱟᱠᱷᱨᱤᱧ ᱠᱚᱠᱚ ᱟᱹᱜᱩ ᱠᱟᱜᱼᱼ ᱠᱚᱣᱟ ᱥᱟᱸᱜᱮ ᱫᱷᱟᱨᱟ ᱜᱮ᱾
ᱟᱪ ᱪᱷᱟ ᱟᱪ ᱪᱷᱟ ᱛᱟᱞᱦᱮ ᱟᱵᱤᱱ ᱯᱷᱩᱴᱠᱟᱹ ᱵᱤᱱ ᱡᱚᱢ ᱵᱟᱲᱟ ᱠᱟᱜ ᱠᱚᱣᱟ ᱥᱮ ᱵᱟᱝ?
ᱟᱞᱮ ᱱᱤᱢ ᱤᱭᱟᱹ ᱢᱟ ᱨᱤᱱ ᱵᱚᱭᱦᱟ ᱩᱱᱤ ᱠᱩᱠᱩᱢᱟ ᱟᱞᱮ ᱱᱚᱛᱮ ᱫᱚ ᱠᱩᱠᱩᱢᱟ ᱞᱮ ᱢᱮᱱᱟ
ᱦᱩᱸ ᱦᱩᱸ ᱟᱞᱮ ᱦᱚᱸ ᱠᱩᱠᱩᱢᱟ ᱜᱮᱞᱮ ᱢᱮᱱᱟ ᱟᱞᱮ ᱦᱚᱸ᱾
ᱩᱱᱤ ᱫᱚ ᱵᱤᱨ ᱥᱩᱨ ᱫᱷᱟᱨᱮ ᱧᱚᱜ ᱥᱮᱜ ᱜᱮ ᱢᱟᱱᱮ ᱵᱟᱯᱞᱟᱜ ᱢᱟᱱᱮ ᱦᱩᱭ ᱠᱟᱱ ᱛᱟᱭᱟ ᱚᱱᱛᱮ ᱨᱮ ᱟᱫᱚ ᱩᱱᱠᱩ ᱴᱷᱮᱱ ᱪᱟᱞᱟᱣ ᱢᱤᱫ ᱵᱟᱫᱷᱟᱣ ᱜᱮ ᱡᱚᱢ ᱦᱩᱭ ᱱᱟ ᱟᱞᱮ ᱱᱚᱛ ᱵᱟᱝ ᱠᱚ ᱧᱟᱢᱚᱜ-ᱟ ᱢᱟᱱᱮ ᱱᱟᱥᱮ ᱫᱷᱟᱨᱟ ᱜᱮ ᱵᱤᱨ ᱢᱮᱱᱟᱜ-ᱟ ᱟᱨ ᱥᱟᱱᱟᱢ ᱦᱚᱲ ᱚᱸᱰᱮ ᱜᱮᱞᱮ ᱡᱮᱸᱵᱮᱜ ᱪᱟᱞᱟᱜ ᱜᱮᱭᱟ ᱠᱚ ᱟᱫᱚ ᱚᱱᱠᱟ ᱠᱟᱛᱮᱜ ᱢᱟ ᱵᱟᱝᱠᱩ ᱧᱟᱢᱚᱜ-ᱟ ᱥᱮ ᱾
ᱟᱪ ᱪᱷᱟ ᱦᱮᱸ ᱦᱮᱸ᱾ ᱟᱞᱮ ᱥᱮᱫ ᱫᱚ ᱡᱮᱢᱚᱱ ᱢᱟᱱᱮ ᱯᱩᱴᱠᱟᱹ ᱫᱚ ᱟᱫᱚ ᱥᱟᱸᱜᱮ ᱜᱮᱭᱟ ᱟᱫᱚ ᱚᱵᱷᱟᱵᱽ ᱫᱚ ᱵᱟᱱᱩᱜ-ᱟ ᱢᱟᱱᱮ ᱟᱞᱮ ᱱᱚᱛᱮ ᱫᱤᱥᱚᱢ ᱨᱮᱱ ᱦᱚᱲ ᱫᱚ ᱵᱟᱡᱟᱨ ᱨᱮᱫᱚ ᱵᱟᱠᱚ ᱦᱟᱛᱟᱣ
ᱦᱚᱭ
ᱟᱫᱚ ᱥᱩᱨ ᱨᱮ ᱵᱤ ᱵᱤᱨ ᱠᱚ ᱥᱩᱨ ᱥᱩᱯᱩᱨ ᱨᱮ ᱛᱮᱦᱮᱱ ᱠᱷᱟᱱ ᱢᱟ ᱟᱫᱚ ᱚ ᱠᱤᱨᱤᱧ ᱢᱟ ᱵᱟᱝ ᱞᱟᱜᱟᱜ ᱜᱤᱭᱟ ᱥᱮ᱾ ᱥᱩᱨ ᱥᱩᱯᱩᱨ ᱵᱤᱨ ᱠᱚ ᱛᱟᱦᱮᱱ ᱠᱷᱟᱱ ᱦᱮᱞᱚᱣ᱾